ᱦᱮᱞᱳ ᱦᱳᱭ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ ᱜᱚᱢᱠᱮ ᱡᱚᱦᱟᱨ ᱜᱮ
ᱦᱮᱸ ᱪᱮᱫ ᱠᱚ ᱪᱤᱠᱟᱹ ᱵᱟᱲᱟᱭᱮᱫ ᱠᱟᱱᱟ ᱜᱚᱢᱠᱮ
ᱜᱚᱝᱠᱮ ᱦᱚᱸᱜᱼᱚᱭ ᱱᱤᱛᱳᱜ ᱫᱚ ᱪᱮᱫ ᱦᱚᱸ ᱵᱟᱧᱪᱤᱠᱟ ᱵᱟᱲᱟ ᱫᱩᱲᱩᱵ ᱵᱟᱲᱟ ᱜᱮ ᱦᱩᱭᱠᱟᱱᱟ᱾
ᱟᱪᱪᱷᱟ ᱠᱤᱫᱩᱵ ᱠᱚᱫᱚ ᱦᱩᱭᱮᱱᱟ ᱥᱮ ᱵᱟᱝ
ᱦᱮᱸ ᱠᱤᱫᱩᱜ ᱠᱚ ᱦᱩᱭ ᱠᱟᱱᱟ ᱟᱯᱮᱭᱟᱜ, ᱟᱢᱟᱜ ᱜᱮ ᱜᱚᱝᱠᱮ
ᱤᱧᱟᱹᱜ ᱦᱚᱸ ᱱᱤᱛ ᱦᱟᱹᱵᱤᱡ ᱠᱤᱫᱩᱜ ᱠᱚᱫᱚ ᱦᱩᱭ ᱟᱠᱟᱱᱟ ᱟᱨ᱾ ᱱᱚᱛᱮ ᱫᱩᱲᱩᱵ ᱵᱟᱲᱟ ᱦᱩᱭ ᱠᱟᱱᱟ ᱠᱟᱹᱴᱤᱡ, ᱡᱤᱨᱟᱹᱣ ᱦᱩᱭᱩᱜ ᱠᱟᱱᱟ
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ
ᱦᱳᱭ ᱦᱳᱭ
ᱜᱚᱝᱠᱮ ᱛᱟᱦᱚᱞᱮ ᱟᱵᱤᱱ ᱫᱚ ᱚᱠᱟ ᱠᱷᱚᱱ ᱵᱤᱱ ᱞᱟᱹᱭ ᱮᱫᱟ ᱱᱤᱛᱚᱜ
ᱛᱚ ᱜᱚᱝᱠᱮ ᱟᱹᱞᱤᱧ ᱫᱚ ᱦᱟᱸᱜ ᱚ ᱵᱟᱸᱠᱩᱲᱟ ᱠᱷᱚᱱ ᱜᱮᱞᱤᱧ ᱞᱟᱹᱭᱫᱟ
ᱟᱪᱪᱷᱟ ᱟᱪᱪᱷᱟ
ᱚ ᱜᱚᱝᱠᱮ ᱟᱵᱮᱱ ᱜᱮ ᱚᱠᱟ ᱠᱷᱚᱱ ᱵᱮᱱ ᱞᱟᱹᱭ ᱮᱫᱟ
ᱟᱹᱞᱤᱧ ᱦᱚᱸ ᱱᱚᱛᱮ ᱵᱟᱸᱠᱩᱲᱟ ᱥᱮᱫ ᱠᱷᱚᱱᱟᱜ ᱜᱮᱞᱤᱧ ᱞᱟᱹᱭ ᱮᱫᱟ
ᱟᱪᱪᱷᱟ ᱟᱹᱰᱤ ᱱᱟᱯᱟᱭ
ᱛᱚ ᱜᱚᱝᱠᱮ ᱪᱮᱫ ᱞᱮᱠᱟ ᱢᱮᱱᱟᱜ ᱵᱮᱱᱟ
ᱟᱹᱞᱤᱧ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱟᱹᱵᱤᱱ ᱟᱹᱵᱤᱱ ᱚᱠᱟ ᱞᱮᱠᱟ ᱢᱮᱱᱟᱜ ᱵᱤᱱᱟ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜᱼᱟ᱾
ᱟᱹᱞᱤᱧ ᱦᱚᱸ ᱱᱤᱛ ᱦᱟᱹᱵᱤᱡ ᱪᱟᱸᱫᱳ ᱵᱚᱸᱜᱟ ᱭᱟᱜ ᱫᱟᱭᱟᱛᱮ ᱱᱟᱯᱟᱭ ᱜᱮ ᱢᱮᱱᱟᱜ ᱞᱤᱧᱟᱹ᱾ ᱟᱨ ᱥᱟᱶᱛᱮ ᱡᱚᱛᱚ ᱦᱚᱲ ᱜᱮᱮ ᱱᱟᱯᱟᱭ ᱢᱮᱱᱟᱜ ᱞᱮᱭᱟ
ᱟᱪᱪᱷᱟ ᱟᱪᱪᱷᱟ ᱱᱟᱯᱟᱭ ᱛᱟᱦᱮᱸ ᱞᱮᱱ ᱠᱷᱟᱱ ᱜᱮ ᱟᱹᱰᱤ ᱱᱟᱯᱟᱭ ᱵᱷᱟᱜᱤ᱾
ᱦᱳᱭ
ᱛᱚ ᱞᱟᱹᱭᱵᱤᱱ ᱜᱚᱝᱠᱮ ᱪᱮᱫ ᱥᱟᱛᱟᱢ ᱤᱫᱤᱠᱟ ᱠᱟᱛᱮᱜ ᱛᱮᱦᱮᱧ, ᱱᱤᱛᱚᱜ ᱜᱟᱞᱢᱟᱨᱟᱣ ᱦᱩᱭᱩᱜᱼᱟ
ᱱᱚᱜ ᱚᱭ ᱡᱮ ᱜᱚᱝᱠᱮ ᱦᱚᱞᱟ ᱢᱟᱫᱷᱮᱨ ᱡᱟᱦᱟᱸ ᱟᱵᱚᱣᱟᱜ ᱦᱩᱞ ᱢᱟᱦᱟ᱾ ᱯᱟᱨᱚᱢᱮᱱᱟ ᱦᱮᱸ ᱥᱮ
ᱦᱮᱸ ᱦᱮᱸ ᱦᱮᱸ
ᱛᱚ ᱚᱱᱟ ᱵᱟᱨᱮ ᱛᱮᱜᱮ ᱦᱟᱸᱜ ᱨᱚᱯᱚᱲ ᱞᱮᱱᱠᱷᱟᱱ ᱠᱟᱹᱴᱤᱡ ᱱᱟᱯᱟᱭ ᱠᱚᱜᱼᱟ ᱥᱟᱶᱛᱮ ᱦᱟᱸᱜ ᱟᱵᱚᱣᱟᱜ ᱥᱮᱪᱮᱫ ᱱᱤᱭᱮ ᱛᱮ ᱟᱵᱚᱨᱮᱱ ᱢᱟᱹᱭ ᱵᱟᱹᱵᱩ ᱛᱟᱠᱚ ᱥᱮᱪᱮᱫ ᱱᱤᱭᱮ ᱞᱟᱝ ᱨᱚᱯᱚᱲᱟ
ᱟᱪᱪᱷᱟ ᱟᱪᱪᱷᱟ ᱛᱚ ᱚᱱᱟ ᱦᱚᱞᱟ ᱢᱟᱫᱷᱮᱨ ᱦᱩᱞ ᱢᱟᱦᱟ ᱯᱟᱨᱚᱢ ᱱᱟ ᱴᱷᱮᱡ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱛᱚ ᱟᱯᱮ ᱥᱮᱫ ᱪᱮᱫᱠᱟ ᱦᱩᱞ ᱢᱟᱱᱟᱣ ᱢᱟᱱᱟᱣ ᱪᱮᱫᱠᱟ ᱢᱟᱱᱟᱣ ᱵᱟᱛᱟᱣ ᱦᱩᱭᱱᱟ
ᱛᱚ ᱜᱚᱝᱠᱮ ᱟᱞᱮ ᱥᱮᱫ ᱦᱟᱸᱜ ᱦᱩᱞ ᱢᱟᱦᱟ ᱱᱚᱝᱠᱟ ᱢᱟᱱᱟᱣ ᱦᱩᱭᱩᱜ ᱜᱮᱭᱟ ᱡᱮ ᱡᱟᱦᱟᱸ ᱴᱚᱴᱷᱟ ᱨᱮᱞᱮ ᱢᱟᱱᱟᱣᱟ ᱥᱮ ᱡᱟᱦᱟᱸ ᱟᱹᱛᱳ ᱥᱳᱨ ᱴᱚᱴᱷᱟ ᱨᱮᱞᱮ ᱢᱟᱱᱟᱣᱟ
ᱦᱮᱸ
ᱚᱱᱟ ᱴᱚᱴᱷᱟ ᱨᱮᱱ ᱟᱛᱳ ᱨᱮᱱ ᱢᱚᱬᱮ ᱠᱚ ᱛᱩᱨᱩᱭ ᱠᱚ ᱥᱮ ᱢᱟᱺᱡᱷᱤ ᱦᱟᱲᱟᱢ ᱥᱟᱶᱛᱮ ᱟᱛᱳ ᱨᱮᱱ ᱰᱟᱹᱜᱩᱣᱟ ᱠᱚᱲᱟ
ᱟᱪᱪᱷᱟ ᱟᱪᱪᱷᱟ
ᱟᱨ ᱥᱟᱶᱛᱮ ᱟᱹᱛᱳ ᱨᱮᱱ ᱡᱟ ᱠᱳᱴᱟ ᱢᱮᱱᱟᱜ ᱞᱮᱭᱟ ᱡᱷᱚᱛᱚ ᱦᱚᱲ ᱦᱟᱸᱜ ᱚᱱᱟ ᱢᱟᱨᱟᱝ ᱨᱮᱞᱮ ᱨᱚᱯᱚᱲ ᱠᱚᱝ ᱟ ᱡᱮ ᱟᱵᱚ ᱫᱚ ᱦᱟᱸᱜ ᱥᱮᱛᱟᱜ ᱨᱮ ᱚᱱᱟ ᱰᱟᱹᱦᱤ ᱨᱮ ᱥᱮᱴᱮᱨ ᱛᱟᱦᱮᱸ ᱦᱩᱭᱩᱜ ᱛᱟᱵᱚᱱᱟ
ᱟᱪᱪᱷᱟ
ᱛᱚ ᱢᱟᱲᱟᱝ ᱨᱮ ᱥᱮᱛᱟᱜ ᱨᱮ ᱦᱟᱸᱜ ᱛᱳᱯᱳ ᱯᱷᱟᱨᱪᱟ ᱠᱟᱛᱮᱫ ᱩᱯᱟᱹᱥ ᱠᱟᱛᱮᱫ ᱜᱮ ᱦᱟᱸᱜ ᱚᱱᱟ ᱰᱟᱺᱦᱤ ᱨᱮᱞᱮ ᱥᱮᱴᱮᱨ ᱠᱚᱣᱟ ᱛᱚ ᱥᱟᱶᱛᱮ ᱦᱟᱸᱜ ᱢᱚᱬᱮ ᱛᱩᱨᱩᱭ ᱜᱚᱴᱟᱝ ᱟᱛᱳ ᱠᱷᱚᱱ ᱜᱟᱹᱰᱤᱛᱮ ᱡᱟ ᱩᱰᱩᱝ ᱠᱚ ᱟᱛᱳ ᱨᱮᱱ ᱢᱮᱱᱟᱜ ᱠᱚᱣᱟ ᱡᱚᱛᱚ ᱛᱤᱨᱞᱟᱹ ᱥᱟᱶᱛᱮ ᱟᱵᱚ ᱠᱚᱲᱟ ᱦᱚᱯᱚᱱ ᱠᱚ ᱡᱷᱚᱛᱚ ᱜᱮᱠᱚ ᱦᱤᱡᱩᱜᱼᱟ ᱦᱮᱸ ᱥᱮ
ᱦᱮᱸ ᱦᱮᱸ
ᱛᱚ ᱱᱩᱠᱩ ᱠᱚ ᱦᱮᱡ ᱥᱮᱴᱮᱨ ᱞᱮᱝᱠᱷᱟᱱ ᱦᱟᱸᱜ ᱨᱮᱞᱤ ᱢᱤᱫᱴᱟᱝ ᱟᱫᱽ ᱜᱷᱚᱱᱴᱟ ᱥᱮ ᱢᱤᱫ ᱜᱷᱚᱱᱴᱟ ᱨᱮᱱᱟᱜ ᱨᱮᱞᱤ ᱦᱟᱸᱜ ᱫᱚᱦᱚ ᱦᱩᱭᱩᱜ ᱜᱮᱭᱟ ᱚᱱᱟ ᱨᱮᱞᱤ ᱨᱮ ᱨᱮᱞᱤ ᱠᱚᱲᱟ ᱨᱮᱞᱤ ᱩᱰᱩᱠ ᱠᱟᱛᱮᱫ ᱦᱟᱸᱜ ᱚᱱᱟ ᱠᱚ ᱨᱮᱞᱤ ᱛᱤᱱ ᱥᱟᱹᱜᱤᱧ ᱞᱮ ᱠᱚᱨᱟᱣᱟ ᱩᱱ ᱥᱟᱸᱜᱤ ᱞᱮ ᱪᱟᱞᱟᱜ ᱛᱮ ᱚᱱᱛᱮ ᱠᱷᱚᱱ ᱨᱩᱣᱟᱹᱲ ᱠᱟᱛᱮᱫ ᱟᱫᱚ ᱦᱟᱸᱜ ᱵᱚᱸᱜᱟ ᱵᱩᱨᱩ ᱞᱮ ᱮᱦᱚᱵᱼᱟ ᱚᱛ ᱱᱚᱜᱼᱚᱭ ᱡᱮ ᱟᱵᱚ ᱵᱤᱨ ᱥᱤᱫᱩ ᱠᱟᱱᱩ ᱥᱟᱛᱮ ᱯᱷᱩᱞᱚ ᱡᱷᱟᱱᱚ ᱥᱟᱶᱛᱮ ᱪᱟᱸᱫᱽ ᱵᱷᱳᱭᱨᱚᱵᱽ ᱵᱤᱨᱥᱚ ᱢᱩᱱᱰᱟ ᱱᱩᱠᱩ ᱠᱚ ᱦᱟᱸᱜ ᱱᱩᱠᱩᱣᱟᱜ ᱪᱤᱛᱟᱹᱨ ᱫᱚᱦᱚ ᱠᱟᱛᱮᱫ ᱮ ᱵᱚᱸᱜᱟ ᱵᱩᱨᱩ ᱟᱠᱚᱣᱟ ᱥᱟᱶ ᱥᱮ ᱢᱚᱱᱮ ᱨᱮ ᱩᱱᱠᱩ ᱫᱚᱦᱚ ᱠᱟᱛᱮᱫ ᱞᱮ ᱵᱚᱸᱜᱟ ᱵᱩᱨᱩ
ᱦᱩᱸ
ᱥᱟᱶᱛᱮ ᱟᱵᱚᱣᱟᱜ ᱡᱟᱦᱟᱸ ᱡᱟᱹᱛᱤᱭᱚ ᱯᱤᱞ ᱢᱮᱱᱟᱜ ᱚᱱᱟᱞᱮ ᱨᱟᱠᱟᱵᱟ
ᱟᱪᱪᱷᱟ ᱟᱪᱪᱷᱟ
ᱛᱚ ᱚᱱᱟ ᱠᱚ ᱵᱚᱸᱜᱟ ᱵᱩᱨᱩ ᱵᱟᱲᱟ ᱠᱟᱛᱮ ᱦᱟᱸᱜ ᱟᱫᱚ ᱡᱟᱦᱟᱸ ᱩᱰᱩᱝ ᱟᱵᱚᱣᱟᱜ ᱛᱤᱨᱞᱟᱹ ᱠᱚ ᱢᱮᱱᱟᱜ ᱠᱚᱣᱟ ᱥᱟᱶᱛᱮ ᱠᱚᱲᱟ ᱦᱚᱯᱚᱱ ᱠᱚ ᱱᱩᱠᱩᱣᱟᱜ ᱦᱟᱸᱜ ᱴᱟᱝ ᱵᱮᱡᱷᱟ ᱛᱩ ᱦᱳᱭᱳᱜ
ᱟᱪᱪᱷᱟ ᱟᱪᱪᱷᱟ ᱟᱪᱪᱷᱟ
ᱛᱚ ᱱᱚᱣᱟ ᱵᱮᱡᱷᱟ ᱛᱩᱧ ᱨᱮ ᱱᱩᱠᱩ ᱠᱚ ᱞᱟᱹᱜᱤᱫ ᱥᱤᱨᱯᱟᱹ ᱠᱚ ᱫᱚᱦᱚ ᱦᱩᱭᱩᱜ ᱜᱮᱭᱟ ᱡᱟᱦᱟᱸᱭ
ᱡᱟᱦᱟᱸᱭᱮ ᱯᱷᱟᱥᱴᱚᱜᱼᱟ ᱥᱮ ᱡᱟᱦᱟᱸᱭ ᱯᱳᱭᱞᱳᱼᱟ ᱩᱱᱤ ᱞᱟᱹᱜᱤᱫ ᱥᱤᱨᱯᱟᱹ ᱛᱟᱦᱮᱱᱟ᱾ ᱡᱟᱦᱟᱸᱭᱮ ᱥᱮᱠᱮᱱᱰᱚᱜᱼᱟ ᱩᱱᱤ ᱞᱟᱹᱜᱤᱫ ᱦᱚᱸ ᱥᱤᱨᱯᱟᱹ ᱛᱟᱦᱮᱱᱟ᱾
ᱛᱚ ᱱᱚᱣᱟ ᱥᱤᱨᱯᱟᱹ ᱨᱮ ᱚᱱᱠᱟ ᱫᱚ ᱢᱟᱲᱟᱝ ᱫᱚ ᱪᱮᱫ ᱜᱮ ᱵᱟᱝ ᱫᱚᱦᱚ ᱦᱩᱭᱩᱜ ᱜᱮᱭᱟ ᱚᱱᱟ ᱥᱤᱨᱯᱟᱹ ᱨᱮᱫᱚ ᱟᱵᱚᱣᱟᱜ ᱡᱟᱦᱟᱸ
ᱫᱟᱲᱦᱤ, ᱥᱮ ᱡᱟᱦᱟᱸᱭ ᱢᱟᱨᱟᱝ ᱠᱚ ᱦᱟᱯᱲᱟᱢ ᱠᱷᱚᱱ ᱠᱚ ᱠᱚ ᱚᱱᱟ ᱫᱟᱹᱲᱦᱤ ᱠᱚ ᱮᱢ ᱟᱹᱜᱩ ᱟᱠᱟᱫ ᱠᱚᱣᱟ, ᱟᱨ ᱚᱱᱟ ᱜᱮ ᱦᱟᱸᱜ ᱞᱮ ᱮᱢ ᱪᱟᱞᱟ ᱠᱚᱜᱮᱭᱟ ᱦᱮᱸ ᱥᱮ ᱾ ᱛᱚ ᱚᱱᱟ, ᱯᱨᱳᱜᱨᱟᱢ ᱠᱚ ᱦᱩᱭ ᱵᱟᱲᱟ ᱠᱟᱛᱮᱜ ᱦᱟᱸᱜ ᱥᱚᱲᱮ ᱠᱚ ᱡᱚᱢ ᱵᱟᱲᱟ ᱠᱟᱛᱮᱫ ᱟᱫᱚ ᱚᱱᱟ ᱟᱠᱷᱲᱟ ᱨᱮᱜᱮ
ᱱᱚᱣᱟ ᱦᱩᱞ ᱢᱟᱦᱟᱸ ᱤᱫᱤ ᱠᱟᱛᱮᱜ ᱡᱟᱦᱟᱸᱭ ᱢᱤᱫ ᱵᱟᱨ ᱠᱟᱛᱷᱟ ᱥᱟᱶᱛᱮ ᱥᱮᱨᱮᱧ ᱥᱮ ᱠᱩᱫᱩᱢ ᱠᱟᱹᱦᱱᱤ ᱠᱚᱠᱚ ᱞᱟᱹᱭᱟ ᱾ ᱱᱚᱣᱟ ᱠᱚᱦᱚᱸ ᱠᱚᱨᱟᱣ ᱦᱩᱭᱩᱜ ᱜᱮᱭᱟ, ᱛᱚ ᱱᱚᱣᱟ ᱠᱚ ᱢᱩᱪᱟᱹᱫ ᱞᱮᱱᱠᱷᱟᱱ ᱜᱮ ᱟᱫᱚ ᱦᱟᱸᱜ, ᱡᱷᱚᱛᱚ ᱦᱚᱲ ᱡᱤᱨ ᱡᱟᱨ ᱰᱟᱦᱟᱨ ᱥᱟᱵ ᱠᱟᱛᱮ ᱟᱫᱚ ᱠᱚ ᱚᱲᱟᱜ ᱥᱮᱫ ᱠᱚ ᱪᱟᱞᱟᱜᱼᱟ, ᱛᱚ ᱜᱚᱢᱠᱮ ᱟᱯᱮ ᱛᱮᱜᱮ ᱦᱟᱸᱜ ᱪᱮᱫ ᱞᱮᱠᱟ ᱱᱚᱣᱟ ᱦᱩᱞ ᱢᱟᱦᱟ ᱯᱮ ᱢᱟ ᱧᱟᱢ ᱠᱮᱫᱟ, ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱾
ᱛᱚ ᱜᱚᱝᱠᱮ ᱢᱟᱱᱮ ᱟᱵᱤᱱᱟᱜ ᱠᱟᱛᱷᱟ ᱟᱡᱚᱢ ᱠᱟᱛᱮ ᱵᱩᱡᱽ ᱮᱱᱟ ᱡᱮ ᱟᱯᱮ ᱫᱚ ᱦᱩᱞᱢᱟᱦᱟ ᱫᱚ ᱟᱰᱤ ᱡᱟᱠ ᱡᱚᱢᱚᱠ ᱥᱮ ᱟᱰᱤ ᱠᱩᱥᱤ ᱨᱟᱹᱥᱠᱟᱹ ᱛᱮ ᱯᱮ ᱢᱟᱱᱟᱣᱟ᱾
ᱦᱚᱭ
ᱛᱚ ᱜᱚᱝᱠᱮ ᱟᱞᱮᱥᱮᱫ ᱢᱟ ᱡᱟᱦᱟᱸ ᱟᱞᱮ ᱟᱹᱛᱩ ᱨᱮᱱᱟᱜ ᱠᱟᱛᱷᱟᱧ ᱞᱟᱹᱭᱮᱫᱟᱼᱼ
ᱟᱪᱪᱷᱟ᱾
ᱩᱱᱤ ᱫᱚ ᱢᱟᱱᱮ ᱩᱱᱟᱹᱜ ᱚᱱᱮ ᱚᱱᱠᱟ ᱦᱚᱲ ᱦᱚᱸᱠᱚ ᱠᱚᱢ ᱧᱚᱜ ᱜᱮᱭᱟ ᱟᱨ ᱮᱭ ᱠᱟᱨᱚᱱ ᱛᱮ ᱦᱚᱭᱛᱳ ᱢᱟᱱᱮ ᱩᱱ , ᱢᱟᱱᱟᱣ ᱫᱚᱠᱚ ᱢᱟᱱᱟᱣᱟ ᱛᱚᱵᱮ ᱩᱱᱟᱹᱜ ᱴᱟᱜ ᱢᱟᱱᱮ ᱡᱟᱦᱟᱸ ᱞᱮᱠᱟᱢ ᱞᱟᱹᱭ ᱠᱮᱫ ᱟᱯᱮ ᱞᱮᱠᱟ ᱩᱸ ᱩᱱᱟᱹᱜ ᱴᱟᱜ ᱡᱟᱸᱠ ᱡᱚᱢᱚᱠ ᱫᱚ ᱟᱨᱠᱤ ᱵᱟᱝ ᱦᱩᱭᱩᱜᱼᱟ᱾ ᱮᱭ ᱠᱟᱨᱚᱱ ᱛᱮ ᱡᱮ ᱦᱚᱲ ᱠᱚ ᱠᱚ ᱠᱚᱢ ᱜᱮᱭᱟ ᱟᱨ ᱦᱚᱲ ᱠᱚᱢ ᱞᱮᱱᱠᱷᱟᱱ ᱫᱚᱢ ᱵᱩᱡᱽ ᱫᱟᱲᱮᱭᱟᱜ ᱠᱟᱱ ᱜᱮᱭᱟ ᱾
ᱦᱳᱭ ᱦᱳᱭ ᱾
ᱦᱩᱸ ᱛᱟᱯᱚᱨᱮ ᱟᱫᱚ ᱱᱤᱭᱟᱹᱵᱟᱨ ᱫᱚ ᱱᱤᱭᱟᱹ ᱵᱟᱨ ᱡᱟᱦᱟᱸ ᱞᱮᱠᱟ ᱢᱟᱱᱟᱣ ᱦᱩᱭᱱᱟ ᱱᱤᱭᱟᱹ ᱵᱟᱨ ᱫᱚ ᱚᱸᱰᱮ ᱠᱚᱞᱮᱡᱽ ᱨᱮᱜᱮ ᱟᱨᱠᱤ ᱾
ᱟᱪᱪᱷᱟ᱾
ᱠᱚᱞᱮᱡᱽ ᱨᱮᱜᱮ ᱡᱟᱦᱟᱸᱨᱮ ᱤᱧ ᱚᱞᱚᱜᱼᱟ ᱚᱸᱰᱮᱜᱮ ᱾ ᱜᱮ ᱢᱟᱱᱮ ᱟᱞᱮ, ᱯᱟᱹᱴᱷᱩᱣᱟᱹ ᱠᱚ ᱥᱟᱶᱛᱮ ᱡᱟᱦᱟᱸᱭ ᱢᱟᱪᱮᱫ ᱠᱚ ᱠᱚ ᱛᱟᱦᱮᱜᱸ ᱠᱟᱱᱟ ᱾ ᱟᱞᱮ ᱧᱤᱞᱟᱹ ᱡᱟᱦᱟᱸᱞᱮ ᱩᱸ ᱦᱩᱞ ᱢᱟᱦᱟ ᱢᱟᱱᱟᱣ ᱨᱮᱱᱟᱜ ᱡᱟᱦᱟᱸ ᱩᱫᱽᱫᱳᱜᱽ ᱞᱮ ᱦᱟᱛᱟᱣ ᱞᱮᱫᱟ ᱚᱱᱟ ᱫᱚ ᱢᱟᱱᱮ ᱟᱹᱰᱤ ᱥᱚᱴ ᱠᱷᱟᱴ ᱛᱮ, ᱮᱭ ᱠᱟᱨᱚᱱ ᱛᱮ ᱢᱟᱱᱮ ᱯᱚᱨᱤᱠᱠᱷᱟ ᱪᱟᱞᱟᱜ ᱠᱟᱱ ᱛᱟᱦᱮᱸᱫ᱾
ᱦᱳᱭ ᱾
ᱤᱱᱟᱹ ᱥᱚᱢᱚᱭ, ᱮᱭ ᱠᱟᱨᱚᱱ ᱛᱮ ᱦᱳᱭᱛᱚ ᱦᱩᱞ ᱢᱟᱦᱟᱸ ᱫᱚ ᱟᱹᱰᱤ ᱥᱚᱴ ᱠᱷᱟᱴ ᱛᱮᱞᱮ ᱯᱟᱨᱚᱢ ᱨᱮᱭᱟᱜ ᱞᱮ ᱪᱮᱥᱴᱟ ᱟᱠᱟᱫᱟ᱾ ᱳᱭ ᱢᱩᱴᱷᱟᱹᱱ ᱨᱮ ᱵᱟᱦᱟ ᱢᱟᱞᱟ ᱟᱨᱟᱣ ᱟᱨ ᱚᱱᱟ ᱤᱫᱤ ᱠᱟᱛᱮ ᱵᱟᱨᱯᱮ ᱠᱟᱛᱷᱟ ᱞᱟᱹᱭ ᱠᱟᱛᱮ ᱾ ᱛᱮᱫ ᱜᱮ, ᱦᱩᱞ ᱢᱟᱦᱟᱸ ᱞᱮ ᱥᱚᱴ ᱠᱷᱟᱴ ᱛᱮᱞᱮ ᱢᱟᱱᱟᱣ ᱠᱮᱫᱟ ᱮᱠᱡᱟᱢ ᱠᱷᱟᱹᱛᱤᱨ ᱛᱮ᱾ ᱛᱚ ᱱᱤᱭᱟᱹ ᱵᱟᱨ ᱫᱚ ᱱᱚᱝᱠᱟ ᱡᱟᱸᱠ ᱡᱚᱢᱚᱠ ᱫᱚ ᱵᱟᱝ ᱢᱟᱱᱟᱣ ᱫᱟᱲᱮ ᱦᱩᱭ ᱠᱟᱣᱫᱟ ᱮᱠᱡᱟᱢ ᱠᱷᱟᱹᱛᱤᱨ ᱛᱚ ᱾ ᱦᱩᱸ ᱯᱚᱨᱮᱨ ᱵᱟᱨ ᱪᱮᱥᱴᱟᱭ ᱦᱩᱭᱩᱜᱼᱟ ᱠᱟᱹᱴᱤᱡ ᱵᱟᱜᱤ ᱧᱚᱜᱼᱼ ᱢᱟᱱᱟᱣ ᱵᱟᱛᱟᱣ ᱦᱟᱸᱜ ᱾
ᱦᱚᱭ ᱛᱚ, ᱱᱚᱣᱟ ᱦᱩᱞ ᱢᱟᱦᱟ ᱨᱮᱫᱚ ᱜᱚᱝᱠᱮ ᱦᱟᱸᱜᱼᱼ ᱱᱚᱣᱟ ᱡᱟᱦᱟᱸ ᱟᱯᱮ ᱯᱮ ᱥᱚᱴᱼᱼ ᱵᱷᱟᱵᱽ ᱛᱮᱥᱮ ᱦᱩᱰᱤᱧ ᱠᱷᱟᱴᱚ ᱢᱟᱪᱷᱟ ᱛᱮᱯᱮ ᱢᱟᱱᱟᱣ ᱠᱟᱫᱟ ᱾ ᱱᱚᱣᱟ ᱦᱚᱸ ᱟᱹᱰᱤ ᱨᱟᱹᱥᱠᱟᱹ ᱠᱟᱛᱷᱟ ᱜᱮ ᱠᱟᱱ ᱜᱮᱭᱟ, ᱡᱟᱜᱮ ᱮᱠᱡᱟᱢ ᱛᱟᱦᱮᱸ ᱠᱟᱱ ᱠᱷᱟᱹᱛᱤᱨ ᱛᱮ ᱦᱟᱸᱜ ᱩᱱᱟᱹᱜ ᱫᱚ ᱦᱟᱸᱜ ᱢᱟᱱᱟᱣ ᱵᱟᱝ ᱦᱩᱭ ᱞᱮᱱᱟ ᱦᱳᱭ ᱥᱮ᱾
ᱦᱩᱸ ᱦᱩᱸ ᱦᱩ᱾
ᱛᱚ ᱱᱚᱣᱟ ᱡᱮ ᱟᱵᱩ ᱵᱤᱨ ᱥᱤᱫᱩ ᱠᱟᱹᱱᱩ ᱥᱟᱶᱛᱮ ᱯᱷᱩᱞᱳ ᱡᱷᱟᱱᱚ ᱱᱩᱠᱩ ᱵᱚᱱ ᱵᱚᱸᱜᱟ ᱵᱩᱨᱩ ᱠᱟᱜ ᱠᱚᱣᱟ, ᱥᱮ ᱱᱩᱠᱩ ᱣᱟᱜ ᱵᱚᱸᱜᱟ ᱵᱩᱨᱩ ᱥᱟᱨ ᱠᱚᱜ ᱥᱟᱹᱜᱩᱱ ᱠᱚᱜ ᱢᱟ ᱦᱮᱸ ᱥᱮ, ᱛᱚ ᱱᱚᱣᱟ ᱜᱮ ᱦᱟᱸᱜ ᱟᱵᱚᱣᱟᱜ ᱢᱚᱱᱮ ᱨᱮᱫᱚ ᱟᱹᱰᱤ ᱢᱟᱨᱟᱝ ᱡᱤᱱᱤᱥ ᱠᱟᱱᱟ ᱦᱮᱸ ᱥᱮ᱾
ᱟᱪᱪᱷᱟ, ᱟᱪᱪᱷᱟ᱾
ᱛᱚ ᱡᱟᱦᱟᱸᱭ ᱜᱮ ᱦᱟᱸᱜ ᱩᱱᱟᱹᱜ ᱨᱟᱹᱥᱠᱟᱹ ᱛᱮ ᱵᱟᱢ ᱢᱟᱱᱟᱣ ᱦᱩᱭ ᱠᱟᱱᱟ ᱥᱮ,
ᱛᱚ ᱜᱚᱝ ᱠᱮ ᱟᱹᱞᱤᱧ ᱢᱮᱴᱮᱝ ᱠᱩᱠᱞᱤ ᱞᱤᱧ ᱫᱚᱦᱚᱭᱟ?
ᱦᱚᱭ᱾
ᱟᱵᱤᱱ ᱴᱷᱮᱱ ᱟᱹᱵᱤᱱ ᱟᱵᱤᱱᱟᱜ ᱩᱯᱮᱱᱤᱭᱮᱱ ᱵᱤᱱ ᱞᱟᱹᱭᱟ, ᱡᱮ ᱦᱚᱜᱼᱚᱭ ᱦᱩᱞ ᱢᱟᱦᱟ ᱨᱮ ᱟᱹᱰᱤ ᱡᱟᱭᱜᱟ ᱨᱮᱜᱮ ᱧᱮᱞᱚᱜ ᱠᱟᱱᱟ ᱡᱮ ᱟᱵᱚᱣᱟᱜ ᱥᱟᱥᱛᱚ ᱨᱮᱱᱟᱜ ᱮᱱᱮᱡ ᱥᱮᱨᱮᱧ ᱵᱟᱫ ᱠᱟᱛᱮᱜ ᱡᱮ ᱦᱟᱱᱮ ᱰᱤᱡᱮ, ᱢᱟᱭᱤᱠ, ᱵᱚᱠᱥ, ᱠᱚ ᱟᱛᱮᱜ ᱪᱮᱜ ᱠᱚᱪᱚᱝ ᱦᱤᱱᱟᱹ ᱱᱤᱭᱟᱹ ᱠᱚ ᱮᱱᱮᱡ ᱠᱟᱱᱟ ᱛᱚ ᱚᱱᱟ ᱚᱱᱟ ᱤᱫᱤ ᱠᱟᱛᱮ ᱟᱵᱤᱱ ᱪᱮᱜ ᱵᱤᱱ ᱞᱟᱹᱭᱟ ᱛᱤᱱᱟᱹᱜ ᱴᱟᱵᱤᱱ?
ᱟᱨᱠᱤ ᱚᱱᱮ ᱪᱷᱟᱹᱯᱨᱤ ᱯᱳᱜᱜᱨᱟᱢ ᱠᱚᱠᱚ ᱫᱚᱦᱚᱭ ᱫᱟ ᱛᱟᱭᱛᱚ ᱜᱚᱝᱠᱮ?
ᱦᱮᱸ ᱦᱮᱸ ᱦᱮᱸ
ᱜᱚᱝᱠᱮ ᱱᱚᱣᱟ ᱤᱫᱤ ᱠᱟᱛᱮ ᱫᱚ ᱟᱹᱞᱤᱧ ᱞᱟᱹᱭᱟ, ᱡᱮ ᱱᱚᱣᱟ ᱩᱱ ᱢᱟᱨᱟᱝ ᱫᱩᱠ ᱠᱟᱹᱦᱤᱱᱤ ᱥᱮ ᱱᱚᱣᱟ ᱵᱤᱨ ᱥᱤᱫᱩ ᱠᱟᱹᱱᱩ ᱱᱩᱠᱤᱱ ᱩᱱ ᱢᱟᱨᱟᱝ ᱟᱵᱚᱣᱟᱜ ᱵᱷᱟᱨᱚᱛ ᱫᱤᱥᱚᱢ ᱯᱷᱩᱨᱜᱟᱹᱞ ᱞᱟᱹᱜᱤᱜ ᱠᱤᱱ ᱞᱟᱹᱲᱦᱟᱹᱭ ᱞᱮᱫᱟ, ᱥᱮ ᱟᱨᱦᱚᱸ ᱛᱤᱱᱟᱹᱜ ᱟᱵᱩ ᱨᱮᱱ ᱟᱹᱰᱤ ᱩᱛᱟᱹᱨ ᱥᱟᱱᱛᱟᱲ ᱠᱚ ᱛᱟᱦᱮᱸ ᱠᱟᱱᱟ ᱩᱱᱠᱩ ᱦᱚᱸ ᱟᱵᱚᱣᱟᱜ ᱯᱷᱩᱨᱜᱟᱹᱞ ᱞᱟᱹᱜᱤᱜ ᱟᱠᱚᱣᱟᱜ ᱦᱚᱲᱢᱚ, ᱢᱟᱭᱟᱝ, ᱦᱟᱸᱥᱟ ᱨᱮ ᱢᱮᱥᱟ ᱠᱟᱛᱮᱫ ᱱᱚᱣᱟ ᱫᱤᱥᱚᱢ ᱠᱚ ᱯᱷᱩᱨᱜᱟᱹᱞ ᱠᱮᱫᱟ᱾
ᱦᱮᱸ ᱦᱮᱸ᱾
ᱱᱚᱣᱟ ᱫᱩᱠ
ᱵᱤᱥᱚᱭ ᱫᱤᱱ ᱦᱟᱸᱰᱮ ᱡᱩᱫᱤ ᱟᱵᱚ ᱵᱚᱱ ᱨᱟᱹᱥᱠᱟᱹᱭᱟ ᱥᱮ ᱱᱚᱝᱠᱟᱱ ᱯᱳᱜᱨᱟᱢ ᱵᱟᱹᱲᱤᱡ, ᱯᱳᱜᱨᱟᱢ ᱠᱚ ᱪᱷᱟᱹᱯᱨᱤ ᱯᱳᱜᱨᱟᱢ ᱠᱚ ᱥᱟᱶᱛᱮ ᱟᱨᱦᱚᱸ ᱦᱟᱹᱰᱤ ᱯᱟᱹᱣᱨᱟᱹ ᱧᱩ ᱠᱟᱛᱮᱜ ᱠᱚ ᱨᱟᱹᱥᱠᱟᱹᱭᱟ ᱱᱚᱣᱟ ᱠᱚᱫᱚ ᱮᱠᱟᱞ ᱜᱮ ᱵᱟᱹᱲᱤᱡ ᱡᱤᱱᱤᱥ ᱠᱟᱱᱟ ᱜᱚᱝᱠᱮ᱾
ᱦᱮᱸ ᱦᱮᱸ᱾
ᱟᱵᱚᱣᱟᱜ ᱫᱩᱠ ᱫᱤᱱ ᱫᱚ ᱦᱟᱸᱜ ᱫᱩᱠ ᱥᱟᱹᱦᱤᱡ ᱜᱮᱵᱚᱱ ᱯᱟᱨᱚᱢᱟ ᱥᱟᱶᱛᱮ ᱠᱟᱹᱢᱤ ᱦᱚᱨᱟ ᱠᱚ ᱡᱟᱦᱟᱸ ᱢᱮᱱᱟᱜ ᱚᱱᱟ ᱫᱚ ᱥᱟᱨ ᱠᱚᱜ ᱥᱟᱹᱜᱩᱱ ᱠᱚᱜ ᱢᱟ ᱱᱚᱝᱠᱟ ᱵᱷᱟᱵᱽ ᱛᱮᱵᱚᱱ ᱯᱟᱨᱚᱢᱟ ᱛᱚ ᱱᱚᱣᱟ ᱫᱤᱱ ᱫᱚ ᱦᱟᱸᱜ ᱩᱱᱟᱹᱜ ᱨᱟᱹᱥᱠᱟᱹ ᱟᱹᱛᱮ ᱫᱚ ᱵᱟᱝ ᱠᱚ ᱛᱟᱦᱮᱸᱱ ᱜᱮᱭᱟ, ᱥᱟᱶᱛᱮ ᱟᱵᱚ ᱦᱚᱸ ᱵᱟᱵᱚᱱ ᱛᱟᱦᱮᱱ ᱜᱮᱭᱟ ᱡᱟᱦᱟᱸᱭ ᱠᱚ ᱱᱚᱣᱟ ᱯᱳᱜᱜᱨᱟᱢ ᱠᱚᱨᱮ ᱠᱚ ᱥᱮᱞᱮᱫᱚᱜ ᱠᱟᱱᱟ ᱱᱚᱝᱠᱟ ᱫᱩᱠ ᱵᱤᱥᱚᱭ ᱫᱤᱱ ᱨᱮ, ᱛᱚ ᱱᱩᱠᱩ ᱫᱚ ᱦᱟᱸᱜ ᱤᱧᱤᱧ ᱞᱟᱹᱭᱟ ᱡᱮ ᱱᱚᱣᱟ ᱠᱚ ᱡᱟᱛᱮ ᱟᱞᱩ ᱠᱩ ᱠᱚᱨᱟᱣ ᱢᱟ, ᱮᱻ ᱱᱚᱣᱟ ᱠᱚ ᱯᱨᱳᱜᱨᱟᱢ ᱨᱮ ᱚᱱᱟ ᱫᱤᱱ ᱨᱤᱫᱚ ᱟᱞᱩ ᱠᱩ ᱥᱮᱞᱮᱫᱚᱜ ᱢᱟ, ᱟᱨ ᱡᱟᱦᱟᱸᱭ ᱯᱨᱳᱜᱨᱟᱢ ᱠᱚ ᱠᱚᱨᱟᱣᱫᱟ ᱩᱱᱠᱩ ᱠᱚᱫᱚ ᱵᱤᱥᱮᱥ ᱠᱟᱛᱮᱧ ᱞᱟᱹᱭ ᱟᱠᱚᱣᱟ, ᱡᱮ ᱱᱚᱣᱟ ᱯᱨᱳᱜᱨᱟᱢ ᱠᱚ ᱡᱟᱛᱮ ᱟᱞᱩ ᱠᱩ ᱠᱚᱨᱟᱣ ᱢᱟ ᱱᱚᱝᱠᱟᱱ ᱫᱤᱱ ᱨᱮᱫᱚ, ᱟᱨ ᱚᱱᱟ ᱪᱷᱟᱲᱟ ᱧᱮᱞᱚᱜ ᱠᱟᱱᱟ, ᱡᱮ ᱯᱨᱳᱜᱨᱟᱢ ᱦᱳᱭᱛᱚ ᱚᱱᱟ ᱫᱤᱱ ᱵᱟᱭ ᱛᱩ ᱚᱱᱟ ᱧᱩ ᱛᱩᱢ ᱛᱮ ᱦᱟᱸᱜ ᱮᱴᱟᱜ ᱫᱤᱱᱮ ᱠᱚᱨᱟᱣ ᱫᱟ, ᱱᱚᱣᱟ ᱧᱩᱛᱩᱢ ᱛᱮ ᱡᱟᱛᱮ ᱯᱨᱳᱜᱨᱟᱢ ᱠᱚ ᱟᱞᱚ ᱠᱚ ᱠᱚᱨᱟᱣ ᱢᱟ ᱦᱮᱸ ᱥᱮ ᱵᱟᱝ ᱵᱟᱝ ᱠᱷᱟᱱ ᱫᱚ ᱞᱟᱹᱭ ᱟᱠᱚ ᱡᱮ ᱱᱩᱠᱩ ᱥᱟᱱᱛᱟᱲ ᱯᱷᱩᱨᱜᱟᱹᱞ ᱱᱚᱝᱠᱟ ᱫᱩᱠ ᱵᱤᱥᱚᱭ ᱫᱤᱱ ᱜᱮ ᱟᱠᱚ ᱱᱚᱝᱠᱟ ᱱᱟᱜ ᱯᱨᱳᱜᱨᱟᱢ ᱠᱚ ᱫᱚᱦᱚᱭ ᱫᱟ ᱟᱠᱚᱣᱟᱜ ᱨᱟᱹᱥᱠᱟᱹ ᱞᱟᱹᱜᱤᱫ ᱛᱮ, ᱩᱱᱩᱠᱩ ᱫᱚ ᱨᱟᱹᱥᱠᱟᱹ ᱨᱮᱜᱮ ᱠᱚ ᱡᱚᱵᱮ ᱟᱠᱟᱱᱟ᱾ ᱟᱠᱚᱣᱟᱜ ᱫᱩᱠ ᱠᱚᱥᱴᱚ ᱥᱮ ᱱᱩᱠᱤᱱ ᱩᱱᱟᱹᱜ ᱫᱩᱠ ᱠᱚᱥᱴᱚ ᱠᱟᱛᱮᱫ ᱦᱚᱲᱢᱚ ᱨᱮᱱᱟᱜ ᱢᱟᱭᱟᱝ ᱠᱚ ᱦᱟᱥᱟᱨᱮ ᱢᱮᱥᱟ ᱠᱟᱛᱮᱫ ᱠᱤᱱ ᱫᱤᱥᱚᱢ ᱠᱤᱱ ᱯᱷᱩᱨᱜᱟᱹᱞ ᱠᱮᱫᱟ ᱟᱨ ᱱᱩᱠᱩ ᱫᱚ ᱱᱚᱣᱟ ᱫᱤᱱ ᱨᱮᱠᱚ ᱨᱟᱹᱥᱠᱟᱹ ᱡᱚᱝᱼᱚᱜ ᱠᱟᱱᱟ᱾ ᱦᱮᱸ ᱥᱮ ᱜᱚᱝᱠᱮ? ᱱᱚᱣᱟ ᱵᱟᱨᱮ ᱛᱮ ᱟᱵᱤᱱ ᱡᱩᱫᱤ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱠᱚᱜᱼᱟ᱾
ᱪᱮᱫ ᱵᱤᱱ ᱞᱟᱹᱭ ᱠᱮᱫᱟ, ᱟᱨ ᱢᱤᱫ ᱫᱷᱟᱣ ᱠᱩᱠᱞᱤ ᱞᱟᱹᱭ ᱵᱤᱱ
ᱦᱚᱸᱜᱼᱚᱸᱭ ᱡᱮ ᱮᱸ ᱫᱩᱠ ᱥᱮ ᱱᱚᱣᱟ ᱯᱷᱩᱨᱜᱟᱹᱞ ᱢᱟᱹᱦᱤᱛ ᱛᱤᱨᱤᱥᱮ ᱡᱩᱱ-ᱼ ᱦᱩᱞ ᱢᱟᱦᱟ ᱦᱤᱞᱳᱜ ᱱᱚᱝᱠᱟᱱ ᱵᱟᱹᱲᱤᱡ ᱯᱨᱳᱜᱨᱟᱢ ᱠᱚ ᱥᱮ ᱟᱨᱦᱚᱸ ᱮᱢᱟᱱ ᱮᱢᱟᱱ ᱡᱤᱱᱤᱥ ᱠᱚ ᱠᱚ ᱠᱚᱨᱟᱣ ᱮᱫᱟ, ᱱᱚᱣᱟ ᱠᱚ ᱵᱟᱨᱮ ᱛᱮ ᱪᱮᱫ
ᱦᱩ ᱟᱞᱤᱧ ᱞᱟᱹᱭᱟ ᱡᱮ ᱛᱤᱨᱤᱥᱟ ᱡᱩᱱ ᱥᱮ ᱦᱩᱞ ᱢᱟᱦᱟ ᱫᱚ ᱦᱩᱭᱩᱜ ᱠᱟᱱᱟ ᱮᱱ ᱦᱤᱞᱚᱜ ᱫᱚ ᱢᱟᱱᱮ ᱟᱵᱚ ᱵᱷᱟᱨᱚᱛ ᱫᱤᱥᱚᱢ ᱨᱮᱱ ᱥᱟᱱᱛᱟᱲ ᱠᱚ ᱢᱟᱱᱮ ᱥᱤᱫᱩ ᱠᱟᱹᱱᱩᱣᱟᱜ ᱦᱚᱦᱚ ᱛᱮ ᱩᱱᱠᱤᱱᱟᱜ ᱥᱟᱨᱡᱚᱢ ᱜᱤᱨᱟᱹ, ᱛᱟᱞᱟᱛᱮ ᱩᱱ ᱠᱩ ᱢᱟᱱᱮ ᱢᱤᱫᱴᱷᱮᱱ ᱠᱚ ᱡᱩᱢᱤᱫ ᱞᱮᱱᱟ ᱮᱸᱻ ᱢᱤᱫᱴᱷᱮᱱ ᱡᱩᱢᱤᱫ ᱡᱟᱣᱨᱟ ᱠᱟᱛᱮᱜ ᱟᱠᱚ ᱠᱤᱨᱟᱹ ᱠᱚ ᱦᱟᱛᱟᱣᱟ ᱞᱮᱫᱟ ᱡᱮ ᱟᱵᱚᱣᱟᱜ ᱦᱟᱥᱟ ᱟᱵᱚᱣᱟᱜ ᱨᱟᱡᱽ, ᱦᱮ ᱠᱤᱨᱟᱹ ᱠᱚ ᱦᱟᱛᱟᱣ ᱞᱮᱫᱟ, ᱮᱱ ᱦᱤᱞᱚᱜ ᱜᱮ ᱦᱩᱭᱩᱜ ᱠᱟᱱᱟ ᱦᱩᱞ ᱫᱤᱵᱚᱥ ᱫᱚ᱾ ᱦᱮᱸ ᱛᱤᱨᱤᱥᱟ ᱡᱩᱱ ᱦᱤᱞᱳᱜ ᱛᱚ ᱱᱤᱭᱟᱹ ᱫᱤᱱᱨᱮ ᱩᱱᱠᱩᱣᱟᱜ ᱥᱟᱯᱟᱵ ᱵᱟᱲᱟᱭ ᱜᱮᱭᱟ ᱵᱚᱱ ᱩᱱᱠᱩᱣᱟᱜ ᱥᱟᱯᱟᱵ ᱫᱚ ᱛᱟᱦᱮᱸ ᱠᱟᱱᱟ ᱥᱟᱨ ᱠᱟᱹᱯᱤ ᱴᱮᱸᱜᱚᱡ ᱠᱟᱹᱴᱟᱹᱨᱤ ᱮᱢᱟᱱ ᱨᱮᱱᱟᱜ ᱠᱚ ᱛᱟᱦᱮᱸ ᱠᱟᱱ ᱛᱟᱠᱚᱣᱟ, ᱟᱨ ᱥᱟᱶᱛᱮ ᱪᱮᱫ ᱛᱟᱦᱮᱸ ᱠᱟᱱ ᱛᱟᱠᱚᱣᱟ? ᱴᱟᱢᱟᱠ ᱛᱩᱢᱫᱟᱜ ᱫᱚ ᱛᱟᱦᱮᱸᱜ ᱠᱟᱱ ᱛᱟᱠᱚᱣᱟ᱾ ᱛᱚ ᱤᱱᱟᱹ ᱞᱮᱠᱟ ᱛᱤᱧ ᱞᱟᱹᱭᱟ ᱡᱮ ᱮᱸ ᱻᱦᱩᱞ ᱢᱟᱦᱟ ᱨᱮ ᱚᱱᱮ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱮᱱᱮᱡ ᱥᱮᱨᱮᱧ ᱫᱚᱝ, ᱞᱟᱜᱽᱲᱮ, ᱵᱟᱦᱟ, ᱥᱚᱨᱦᱟᱭ ᱰᱟᱱᱴᱟ ᱛᱟᱯᱚᱨᱮ ᱦᱩᱭᱩᱜ ᱠᱟᱱᱟ ᱟᱨ ᱢᱮᱫᱽᱴᱮᱱ ᱢᱮᱛᱟᱜ ᱠᱟᱱᱟ ᱥᱮᱸᱫᱽᱨᱟ ᱦᱮᱸ ᱚᱱᱟ ᱠᱚ ᱮᱱᱮᱡ ᱥᱮᱨᱮᱧ ᱥᱟᱥᱛᱚᱨ ᱨᱮᱱᱟᱜ ᱫᱚ ᱴᱷᱤᱠ ᱜᱮᱭᱟ᱾ ᱢᱮᱱᱠᱷᱟᱱ ᱦᱮᱸ ᱰᱤᱡᱮ ᱵᱚᱠᱥ ᱟᱛᱮᱜ ᱦᱤᱱᱟᱹ ᱱᱤᱭᱟᱹ ᱪᱮᱫ ᱪᱷᱟᱯᱚᱞ ᱪᱷᱟᱯᱨᱤ ᱪᱮᱫ ᱠᱚᱠᱚ ᱮᱱᱮᱡ ᱠᱟᱱᱟ, ᱚᱱᱟ ᱫᱚ ᱟᱹᱞᱤᱧ ᱫᱚ ᱢᱟᱱᱮ ᱵᱤᱨᱩᱫᱷᱮ ᱟᱞᱤᱧ ᱚᱱᱟ ᱫᱚ᱾ ᱟᱨ
ᱥᱟᱶᱛᱮ ᱧᱮᱞᱚᱜ ᱠᱟᱱᱟ ᱡᱮ ᱪᱷᱟᱯ ᱯᱳ ᱯᱳᱜᱨᱟᱢ ᱠᱚᱸ